ᱦᱮᱞᱳ
ᱦᱮᱸ ᱡᱚᱦᱟᱨ ᱜᱮ ᱜᱚᱝᱠᱮ ᱾
ᱦᱮᱸ ᱦᱮᱸ ᱡᱚᱦᱟᱨ ᱜᱮ ᱾
ᱦᱮᱸ ᱟᱡᱚᱢᱚᱜ ᱠᱟᱱᱟ ᱛᱚ?
ᱦᱮᱸ ᱟᱸᱡᱚᱢᱚᱜ ᱠᱟᱱᱟ ᱠᱞᱤᱭᱟᱨ ᱧᱚᱜ ᱵᱮᱱ ᱨᱚᱲ ᱞᱮᱠᱷᱟᱱ ᱵᱷᱟᱜᱤᱜᱼᱟ ᱾
ᱟᱪᱪᱷᱟ ᱟᱪᱪᱷᱟ ᱦᱮᱸᱛᱚᱜ ᱡᱚᱢᱚᱜ ᱠᱟᱱᱟ?
ᱦᱮᱸ ᱴᱷᱤᱠ ᱜᱮᱭᱟ ᱟᱸᱚᱢᱚᱜ ᱠᱟᱱᱟ ᱾
ᱟᱪᱪᱷᱟ ᱛᱟᱦᱚᱞᱮ ᱜᱚᱝᱠᱮ ᱛᱟᱦᱚᱞᱮ ᱱᱟᱯᱟᱭ ᱜᱮᱭᱟᱵᱤᱱ ᱛᱚ?
ᱦᱮᱸ ᱱᱟᱯᱟᱭ ᱵᱟᱲᱟ ᱜᱮ ᱟᱹᱵᱤᱱ ᱫᱚ ᱪᱮᱜᱠᱟ?
ᱟᱹᱞᱤᱧ ᱦᱚᱸ ᱱᱟᱯᱟᱭ ᱵᱟᱲᱟ ᱜᱮ ᱱᱤᱭᱟᱹ ᱜᱷᱟᱹᱲᱤᱡ ᱫᱚ ᱦᱮᱸᱥᱮ?
ᱚᱸ ᱛᱟᱯᱚᱨ ᱚᱲᱟᱜ ᱦᱚᱲ ᱠᱚ ᱪᱮᱜᱠᱟ ᱢᱮᱱᱟᱜ ᱠᱚᱣᱟ?
ᱚᱲᱟᱜ ᱦᱚᱲ ᱠᱚᱦᱚᱸ ᱠᱚ ᱢᱚᱡ‌ᱜᱮᱭᱟ ᱱᱤᱭᱟᱹ ᱜᱷᱟᱲᱤᱡ ᱫᱚ
ᱟᱪᱪᱷᱟ ᱟᱪᱪᱷᱟ
ᱟᱨ ᱛᱟᱦᱚᱞᱮ ᱟᱵᱤᱱᱟᱜ ᱚᱲᱟᱜ ᱦᱚᱲ ᱠᱚ
ᱦᱮᱸ ᱱᱟᱯᱟᱭ ᱵᱟᱲᱟ ᱜᱮ ᱱᱟᱯᱟᱭ ᱵᱟᱲᱟ ᱜᱮ ᱾
ᱟᱪᱪᱷᱟ ᱟᱪᱪᱷᱟ
ᱦᱩᱸ
ᱟᱨ ᱛᱟᱦᱚᱞᱮ ᱪᱮᱫ ᱠᱚᱵᱤᱱ ᱠᱟᱹᱢᱤ ᱵᱟᱲᱟᱭ ᱜᱮᱭᱟ ᱫᱤᱱᱟᱹᱢ ᱫᱤᱱ ᱡᱤᱭᱚᱱ ᱠᱚᱨᱮ?
ᱚ ᱡᱤᱭᱚᱱ ᱠᱷᱟᱸᱰᱟᱣ ᱞᱟᱹᱜᱤᱫ ᱡᱤᱭᱚᱱ ᱠᱷᱟᱸᱰᱟᱣ
ᱦᱮᱸ ᱫᱤᱱᱟᱹᱢ ᱫᱤᱱ, ᱦᱳᱭᱼᱼ
ᱱᱚᱝᱠᱟᱞᱤᱧ ᱠᱟᱹᱢᱤ ᱵᱟᱲᱟᱭ ᱜᱮᱭᱟ ᱤᱭᱮ ᱨᱮ ᱨᱮᱥᱢᱤ ᱼᱼ ᱨᱮᱥᱢᱤ ᱢᱮᱴᱟᱞᱤᱠᱥ ᱠᱳᱢᱯᱟᱱᱤ ᱚᱸᱰᱮ ᱞᱤᱧ ᱠᱟᱹᱢᱤ ᱵᱟᱲᱟᱭ ᱜᱮᱭᱟ᱾
ᱟᱪᱪᱷᱟ ᱟᱪᱪᱷᱟ
ᱟᱹᱵᱤᱱ ᱫᱚ ᱪᱮᱫ ᱠᱚᱵᱤᱱ ᱪᱤᱠᱟᱹ ᱵᱟᱲᱟᱭ ᱜᱮᱭᱟ?
ᱟᱹᱞᱤᱧ ᱫᱚ ᱩᱱᱟᱹᱜ ᱪᱮᱜ ᱪᱮᱜ ᱦᱚᱸ ᱵᱟᱹᱞᱤᱧ ᱠᱟᱹᱢᱤᱭᱟ ᱚᱲᱟᱜ ᱠᱚᱨᱮ ᱜᱮᱞᱤᱧ ᱛᱟᱦᱮᱸ ᱵᱟᱲᱟᱜᱼᱟ ᱾
ᱦᱩᱸ ᱡᱤᱭᱚᱱ ᱡᱤᱭᱚᱱ ᱠᱷᱟᱱᱼᱼ
ᱦᱮᱸ ᱢᱟ ᱞᱮᱵᱤᱱ
ᱞᱟᱹᱭ ᱮᱫᱟᱞᱤᱧ ᱡᱤᱭᱚᱱ ᱠᱷᱟᱸᱰᱟ ᱞᱟᱹᱜᱤᱫ ᱴᱟᱠᱟ ᱯᱩᱭᱥᱟᱹᱼᱼ ᱛᱤᱱᱟᱹᱜ ᱤᱱᱯᱚᱴᱮᱱᱴᱼ ᱟ ᱟᱵᱤᱱ ᱪᱮᱜ ᱵᱤᱱ ᱢᱚᱱᱮᱭᱟ ᱱᱚᱣᱟ ᱤᱫᱤ ᱠᱟᱛᱮᱫ?
ᱟᱪᱪᱷᱟ ᱟᱪᱪᱷᱟ ᱦᱮᱸ ᱟᱹᱰᱤ ᱱᱟᱯᱟᱭ ᱠᱩᱠᱞᱤ, ᱡᱤᱭᱚᱱ ᱠᱷᱟᱸᱰᱟᱣ ᱞᱟᱹᱜᱤᱜ ᱢᱟ ᱴᱟᱠᱟ ᱯᱚᱭᱥᱟ ᱢᱟ ᱮᱠᱟᱞ ᱞᱟᱹᱠᱛᱤ ᱠᱟᱱᱟ ᱡᱟᱸᱦᱟ ᱞᱮᱠᱟ ᱱᱮᱛᱟᱨᱟᱜ ᱼᱼ ᱡᱩᱠ ᱨᱮ ᱦᱮᱸ ᱥᱮ
ᱦᱮᱸ᱾
ᱱᱮᱛᱟᱨᱟᱜ ᱡᱩᱜᱽ ᱨᱮᱫᱚ ᱟᱹᱰᱤ ᱜᱟᱱ ᱜᱮ ᱞᱟᱹᱠᱛᱤ ᱢᱮᱱᱟᱜᱼᱟ, ᱴᱟᱠᱟ ᱯᱚᱭᱥᱟ ᱦᱮᱸᱥᱮ᱾ ᱢᱟᱱᱮ ᱞᱟᱹᱭ ᱜᱟᱱᱚᱜᱼᱟ, ᱦᱚᱭᱼᱛᱳ ᱥᱟᱱᱟᱢ ᱡᱤᱱᱤᱥ ᱨᱮᱜᱮ ᱴᱟᱠᱟ ᱯᱚᱭᱥᱟ ᱞᱟᱹᱠᱛᱤ ᱢᱮᱱᱟᱜᱼᱟ, ᱢᱮᱱᱠᱷᱟᱱ ᱦᱚᱭᱼᱛᱚ ᱠᱤᱱᱛᱩ ᱠᱤᱪᱷᱩ ᱠᱤᱪᱷᱩ ᱡᱤᱱᱤᱥ ᱢᱮᱱᱟᱜᱼᱟ, ᱡᱟᱦᱟᱸ ᱠᱚᱫᱚ ᱦᱮᱸ ᱴᱟᱠᱟ ᱯᱚᱭᱥᱟ ᱚᱛᱮ ᱵᱟᱝ ᱧᱟᱢᱚ ᱟᱨᱠᱤ᱾ ᱟᱨ ᱵᱟᱠᱤ ᱡᱟᱦᱟᱸ ᱡᱤᱱᱤᱥ ᱠᱚ ᱦᱮᱱᱟᱜᱼᱟ, ᱚᱱᱟ ᱫᱚ ᱮᱠᱫᱚᱢ ᱮᱠᱟᱞ ᱴᱟᱠᱟ ᱯᱚᱭᱥᱟ ᱜᱮ ᱞᱟᱹᱠᱛᱤ ᱜᱮᱭᱟ᱾
ᱦᱮᱸ ᱦᱮᱸ᱾
ᱦᱮᱸᱥᱮ᱾
ᱦᱮᱸ᱾
ᱟᱹᱞᱤᱧ ᱫᱚ ᱱᱚᱝᱠᱟ ᱞᱤᱧ ᱟᱨ ᱛᱟᱦᱚᱞᱮ ᱜᱚᱝᱠᱮ ᱚᱱᱠᱟ ᱢᱟ ᱛᱟᱦᱚᱞᱮ ᱨᱮᱥᱢᱤ ᱠᱚᱢᱯᱤᱭᱮ ᱠᱳᱢᱯᱟᱱᱤᱨᱮᱢ ᱠᱟᱹᱢᱤ ᱟᱭ ᱞᱮᱭ ᱠᱤᱫᱟᱢ ᱦᱮᱸ ᱵᱟᱝ?
ᱦᱮᱸ᱾
ᱛᱟᱦᱚᱞᱮ ᱚᱱᱟ ᱨᱮ ᱛᱟᱦᱚᱞᱮ ᱚᱠᱟ ᱞᱮᱠᱟ ᱟᱨᱠᱤ ᱠᱟᱹᱣᱰᱤ ᱠᱚᱫᱚ ᱮᱢᱟ ᱯᱮ ᱜᱮᱭᱟ ᱟᱨᱠᱤ ᱪᱟᱸᱫᱳ ᱨᱮ?
ᱱᱚᱰᱮ ᱫᱚ ᱦᱩᱭᱩᱜ ᱠᱟᱱᱟ ᱵᱟᱨᱚ ᱜᱷᱚᱱᱴᱟ ᱨᱮᱱᱟᱜ ᱰᱤᱭᱩᱴᱤ ᱴᱷᱤᱠ ᱜᱮᱭᱟ᱾
ᱦᱩᱸ᱾
ᱟᱨ ᱱᱚᱰᱮ ᱫᱚ, ᱢᱮᱲᱦᱮᱫ ᱵᱟᱲᱟᱭ ᱜᱮᱭᱟ ᱵᱤᱱᱛᱚᱜ ᱢᱮᱲᱦᱮᱫ
ᱦᱩᱸ᱾
ᱚᱱᱟ ᱢᱮᱬᱦᱮᱫ ᱨᱮᱱᱟᱜ ᱨᱚ ᱢᱟᱞ ᱨᱚ ᱢᱮᱴᱮᱨᱤᱭᱟᱞᱥ ᱦᱤᱡᱩᱜᱼᱟ ᱚᱱᱟᱜᱮ ᱜᱚᱞᱟᱣ ᱠᱟᱛᱮᱜ ᱦᱟᱥᱟᱞ ᱞᱮᱠᱟ ᱱᱟᱜ᱾ ᱚᱱᱟᱜᱮ ᱜᱚᱞᱟᱣ ᱠᱟᱛᱮᱜ ᱢᱮᱲᱦᱮᱫ ᱞᱮ ᱛᱮᱭᱟᱨ ᱜᱮᱭᱟ᱾ ᱟᱫᱚ ᱰᱤᱯᱟᱨᱢᱮᱱᱴ ᱫᱚ ᱵᱷᱮᱜᱟᱨ ᱵᱷᱮᱜᱟᱨ ᱚᱠᱚᱭᱟᱜ ᱪᱮᱫ ᱰᱤᱯᱟᱨᱴᱢᱮᱱᱴ? ᱚᱱᱟ ᱠᱚ ᱵᱷᱮᱜᱟᱨ ᱵᱷᱮᱜᱟᱨ ᱢᱮᱱᱟᱜᱼᱟ᱾ ᱱᱚᱣᱟ ᱠᱟᱹᱣᱰᱤ ᱫᱚ ᱟᱞᱮ ᱫᱚ ᱢᱟᱱᱮ ᱵᱤᱵᱷᱤᱱᱱᱚ ᱰᱤᱯᱟᱨᱢᱮᱱᱴ ᱨᱮ ᱵᱤᱵᱷᱤᱱᱱᱚ ᱨᱚᱠᱚᱢ ᱠᱟᱹᱣᱰᱤ ᱠᱚ ᱮᱢᱟ ᱠᱚᱣᱟ᱾ ᱟᱞᱮ ᱫᱚ ᱥᱟᱲᱮ ᱪᱟᱨᱥᱚ ᱠᱟᱛᱮᱜ ᱯᱟᱨᱰᱮ᱾ ᱚᱱᱠᱟ ᱠᱚ ᱮᱢᱟ ᱞᱮ ᱠᱟᱱᱟ᱾ ᱟᱸ ᱟᱵᱤᱱ ᱫᱚ ᱛᱟᱦᱚᱞᱮ ᱚᱲᱟᱜ ᱠᱚᱨᱮ ᱜᱮᱵᱤᱱ ᱛᱟᱦᱮᱱ ᱜᱮᱭᱟ ᱪᱮᱫ ᱦᱚᱸ ᱵᱟᱹᱵᱤᱱ ᱪᱤᱠᱟᱹ ᱵᱟᱲᱟᱭ ᱜᱮᱭᱟ᱾ ᱥᱮᱵᱤᱱ ᱚᱞᱚᱜ ᱯᱟᱲᱦᱟᱜ ᱠᱟᱱᱟ?
ᱵᱟᱝ ᱵᱟᱝ ᱚᱞᱚᱜ ᱯᱟᱲᱦᱟᱜ ᱠᱚᱫᱚ ᱟᱰᱤ ᱫᱤᱱ ᱨᱮᱜᱮᱞᱤᱧ ᱵᱟᱹᱜᱤ ᱟᱠᱟᱫᱟ᱾
ᱟᱪᱪᱷᱟ, ᱦᱮᱸ ᱦᱮᱸ ᱦᱮᱸ᱾
ᱚᱱᱟ ᱦᱚᱛᱮᱛ ᱛᱮ
ᱟᱫᱚ ᱛᱟᱦᱞᱮ ᱛᱟᱦᱞᱮ ᱪᱮᱫ ᱦᱚᱸ ᱵᱟᱹᱵᱤᱱ ᱪᱤᱠᱟᱹᱭ ᱜᱮᱭᱟ?
ᱵᱟᱝ ᱵᱟᱝ ᱟᱫᱚ ᱪᱮᱫ ᱦᱚ ᱵᱟᱞᱤᱧ ᱠᱟᱹᱢᱤ ᱜᱮᱭᱟ᱾ ᱚᱲᱟᱜ ᱠᱚᱨᱮ ᱚᱱᱟ ᱠᱟᱹᱢᱤ ᱠᱚᱞᱤᱧ ᱜᱚᱲᱚ ᱵᱟᱲᱟ ᱟᱠᱚᱣᱟ ᱟᱨᱠᱤ ᱦᱮᱸ ᱥᱮ᱾
ᱚᱲᱟᱜ ᱨᱮᱱᱟᱜ ᱠᱟᱢᱤ ᱠᱚ᱾
ᱦᱮᱸ ᱦᱮᱸ ᱛᱚᱠᱷᱚᱱ ᱥᱤᱡᱤᱱ ᱠᱚ ᱦᱤᱡᱩᱜᱼᱟ ᱦᱮᱸᱥᱮ᱾
ᱦᱮᱸ ᱟᱫᱚ ᱪᱟᱥᱵᱟᱥ ᱠᱚ ᱪᱮᱫᱠᱟ ᱯᱮ ᱮ ᱪᱮᱫ ᱠᱚᱯᱮ ᱪᱟᱥ ᱵᱟᱲᱟᱭ ᱜᱮᱭᱟ ᱥᱤᱛᱩᱝ ᱪᱟᱥ?
ᱢᱟ ᱦᱮᱸ ᱪᱟᱥ ᱢᱟ ᱟᱞᱮ ᱫᱚ ᱵᱟᱨ ᱵᱮᱲᱟ ᱜᱮ ᱦᱚᱲᱩᱞᱮ ᱪᱟᱥᱟ ᱦᱮᱸ ᱥᱮ᱾
ᱟᱪᱪᱷᱟ᱾
ᱦᱳᱭ ᱚᱱᱠᱟ ᱦᱚᱲᱩᱞᱮ ᱪᱟᱥᱟ ᱟᱨ ᱮᱴᱟᱜᱫᱚ ᱪᱮᱫ ᱦᱚᱸ ᱵᱟᱞᱮ ᱪᱟᱥᱟ ᱚᱱᱠᱟ᱾
ᱦᱮᱸ ᱦᱮᱸ ᱟᱱᱟᱡ-ᱯᱟᱛᱤ᱾
ᱵᱟ ᱵᱟ ᱵᱟᱝ ᱚᱱᱟ ᱠᱚᱫᱚ ᱵᱟᱝ ᱦᱩᱭᱩᱜᱼᱟ, ᱟᱞᱮ ᱥᱮᱫ ᱫᱚ ᱚᱱᱠᱟ ᱛᱟᱦᱚᱞᱮ ᱫᱟᱜ ᱨᱮᱱᱟᱜ ᱥᱩᱵᱤᱫᱟ ᱠᱚ ᱵᱟᱹᱱᱩᱜᱼᱟ, ᱦᱩᱸ ᱠᱚ ᱟᱫᱚ ᱚᱱᱟ ᱠᱚᱫᱚ ᱵᱟᱝ ᱦᱳᱭᱳᱜᱼᱟ᱾
ᱟᱪᱪᱷᱟ ᱾ ᱪᱟᱸᱫᱳ ᱵᱚᱸᱜᱟ ᱟᱜ ᱫᱟᱭᱟ ᱫᱩᱞᱲᱟᱹᱲ ᱛᱮ ᱛᱟᱦᱞᱮ ᱵᱮᱥ ᱜᱮ ᱢᱮᱱᱟᱜ ᱯᱮᱭᱟ᱾
ᱦᱮᱸ ᱵᱮᱥ ᱜᱮ ᱦᱮᱱᱟᱜ ᱞᱮᱭᱟ ᱾
ᱟᱪᱪᱷᱟ ᱾ ᱛᱟᱦᱚᱞᱮ ᱵᱚᱸᱜᱟ ᱵᱩᱨᱩ ᱠᱚᱫᱚ ᱪᱮᱫ ᱞᱮᱠᱟ ᱯᱮ ᱢᱟᱱᱟᱣ ᱜᱮᱭᱟ?
ᱦᱮᱸ ᱵᱚᱸᱜᱟ ᱵᱩᱨᱩ ᱢᱟ ᱟᱞᱮ ᱥᱮᱫ ᱫᱚ ᱵᱟᱦᱟ ᱥᱚᱨᱦᱟᱭ ᱦᱮᱸ ᱥᱮ ᱾
ᱦᱮᱸ᱾
ᱤᱱᱟᱹ ᱠᱚᱜᱮ ᱦᱮᱱᱟᱜᱼᱟ, ᱵᱟᱦᱟ ᱟᱨ ᱥᱚᱨᱦᱟᱭ ᱜᱮᱭᱟ ᱚᱱᱟ ᱵᱮᱜᱚᱨ ᱫᱚ ᱚᱱᱠᱟ ᱫᱚ ᱟᱵᱚ ᱥᱟᱱᱛᱟᱲᱟᱹᱜ ᱫᱚ ᱚᱱᱠᱟ ᱫᱚ ᱵᱟᱹᱱᱩᱜᱼᱟ ᱾
ᱵᱟᱯᱮ ᱠᱟᱨᱟᱢᱚᱜ ᱜᱮᱭᱟ?
ᱵᱟ ᱵᱟᱝ ᱟᱞᱮ ᱫᱚ ᱵᱟᱞᱮ ᱠᱟᱨᱟᱢᱚᱜᱼᱟ᱾
ᱟᱪᱪᱷᱟ ᱟᱯᱮ ᱚᱱᱛᱮ ᱛᱟᱦᱚᱞᱮ ᱢᱟᱹᱱᱰᱤ ᱠᱤᱥᱠᱩᱸ ᱠᱚᱠᱚ ᱯᱮᱲᱟᱜ ᱜᱮᱭᱟ ᱥᱮ ᱵᱟᱝ?
ᱵᱟᱝ ᱠᱚ ᱯᱮᱲᱟᱜᱼᱟ ᱾
ᱵᱟᱝ ᱠᱚ ᱯᱮᱲᱟᱜᱼᱟ ᱜᱮᱭᱟ ᱟᱨ ᱢᱤᱫ ᱯᱟᱹᱨᱤᱥ ᱨᱮᱱ ᱦᱚᱲ ᱵᱟᱠᱚ ᱯᱮᱲᱟᱜ ᱜᱮᱭᱟ ᱾
ᱦᱮᱸ ᱢᱤᱫ ᱯᱟᱹᱨᱤᱥ ᱨᱮᱱ ᱠᱚ ᱯᱮᱲᱟᱜ ᱾ ᱢᱮᱱᱠᱷᱟᱱ ᱠᱚᱢ ᱠᱚ ᱯᱮᱲᱟᱜᱼᱟ, ᱯᱮᱲᱟᱜ ᱟᱠᱚ ᱢᱮᱱᱠᱷᱟᱱ ᱠᱚᱢ ᱠᱚ ᱯᱮᱲᱟᱜᱼᱟ᱾
ᱢᱟᱱᱮ ᱯᱮᱲᱟᱜᱼᱟ ᱜᱮᱭᱟ ᱠᱚ ᱛᱟᱭ ᱛᱚ ᱾ ᱠᱚᱢ ᱵᱤᱥᱤ ᱠᱚᱢ ᱵᱤᱥᱤ ᱚᱱᱟ ᱫᱚ ᱢᱟᱱᱮ ᱯᱚᱨᱮᱱᱟᱜ ᱠᱟᱛᱷᱟ ᱯᱮᱲᱟᱜ ᱜᱮᱭᱟ ᱠᱚ ᱦᱮᱸ ᱾ ᱠᱤᱱᱛᱩ ᱥᱟᱱᱛᱟᱲ ᱥᱟᱶᱛᱟᱨᱮ ᱱᱚᱝᱠᱟ ᱢᱟᱛᱚ ᱵᱟᱹᱱᱩᱜᱼᱟ ᱡᱮ ᱦᱩᱸ ᱢᱤᱫᱴᱟᱝ ᱯᱟᱹᱨᱤᱥ ᱨᱮᱱ ᱠᱚ ᱢᱟᱱᱮ ᱯᱮᱟᱲᱟᱜ ᱠᱟᱱᱟ ᱠᱚ ᱾ ᱱᱚᱣᱟ ᱤᱫᱤ ᱠᱟᱛᱮ ᱪᱮᱫ ᱮᱢ ᱞᱟᱹᱭᱟ ᱾
ᱚᱱᱟ ᱢᱟ ᱪᱮᱫ ᱤᱧ ᱞᱟᱹᱭᱟ ᱜᱚᱝᱠᱮ ᱚᱱᱟ ᱤᱫᱤ ᱠᱟᱛᱮᱜ ᱫᱚ ᱚᱱᱟ ᱠᱷᱟᱱ ᱡᱟᱹᱥᱛᱤ ᱱᱚᱞᱮᱡᱽ ᱵᱟᱹᱱᱩᱜ ᱛᱤᱧᱟᱹ ᱦᱮᱸ ᱥᱮ ᱾ ᱤᱧ ᱡᱚᱛᱚᱴᱟ, ᱤᱧ ᱡᱚᱛᱚ ᱡᱚᱛᱚᱴᱟᱧ ᱟᱸᱡᱚᱢ ᱟᱠᱟᱫᱟ ᱦᱮᱸ ᱥᱮ ᱡᱚᱛᱚ ᱵᱟᱲᱟᱭᱟ ᱩᱱᱟᱹᱜ ᱜᱤᱧ ᱞᱟᱹᱭᱟ ᱦᱮᱸ ᱾ ᱯᱟᱹᱦᱤᱞ ᱦᱟᱯᱲᱟᱢ ᱠᱚᱴᱷᱮᱱ ᱟᱡᱚᱢ ᱟᱠᱟᱱᱟ ᱵᱟᱝ ᱢᱟ ᱢᱤᱫ ᱯᱟᱹᱨᱤᱥ ᱨᱮ ᱵᱟᱵᱚᱱ ᱵᱟᱯᱞᱟᱜᱼᱟ ᱱᱤᱛᱚᱜ ᱟᱞᱮ ᱠᱤᱥᱠᱩ ᱠᱟᱱᱟ ᱥᱮ ᱢᱟᱹᱱᱰᱤ ᱠᱟᱱᱟ ᱦᱮᱸ ᱥᱮ ᱾ ᱚᱱᱟ ᱠᱟᱹᱴᱤᱡ ᱪᱩᱞᱩᱝ ᱵᱟᱝ ᱞᱮ ᱵᱚᱛᱚᱨᱚᱜᱼᱟ ᱦᱮᱸ ᱥᱮ ᱾ ᱵᱟᱝ ᱢᱟ ᱡᱩᱫᱤ ᱯᱮᱲᱟᱜᱼᱟ ᱥᱮ ᱾ ᱛᱤᱨᱤᱯᱩᱨᱩᱥ ᱥᱮ ᱥᱟᱢᱤ ᱤᱥᱛᱨᱤ ᱡᱤᱭᱚᱱ ᱢᱟᱱᱮ ᱥᱩᱠᱛᱮ ᱵᱟᱢ ᱡᱚᱢ ᱡᱟᱦᱟᱸᱭ ᱵᱟᱝ ᱦᱩᱭᱩᱜᱼᱟ᱾ᱡᱟᱹᱦᱟᱭ ᱵᱟᱝ ᱡᱟᱦᱟᱭ ᱠᱤᱱ ᱦᱟᱯᱟᱴᱤᱧ ᱫᱚ ᱧᱮᱞ ᱦᱚᱸ ᱧᱮᱞ ᱦᱩᱭ ᱟᱠᱟᱱᱟ ᱡᱮᱦᱮᱛᱮ ᱡᱟᱦᱟᱸ ᱞᱮᱠᱟ ᱠᱚ ᱯᱮᱲᱟ ᱟᱠᱟᱱᱟ ᱟᱨ ᱢᱤᱫᱴᱟᱱ ᱯᱮᱲᱟᱜ ᱠᱟᱱᱟ ᱠᱚ ᱱᱚᱣᱟ ᱱᱚᱜ-ᱚᱭ ᱟᱠᱟᱱᱟ ᱡᱮ ᱠᱤᱪᱷᱩ ᱦᱚᱲ ᱫᱚ ᱵᱟᱝ ᱠᱚ ᱡᱚᱢ ᱯᱩᱨᱟᱹᱭ ᱫᱟ ᱾ ᱟᱨ ᱠᱤᱪᱷᱩ ᱦᱚᱲ ᱫᱚ ᱮᱠᱷᱚᱱ ᱦᱚᱸᱠᱚ ᱡᱚᱢᱟᱭ ᱜᱮᱭᱟ ᱦᱮᱸ ᱥᱮ ᱾ ᱱᱚᱝᱠᱟ ᱦᱚᱧ ᱧᱮᱞ ᱠᱮᱫᱟ ᱛᱟᱦᱚᱞᱮ ᱮᱨᱯᱚᱨ ᱟᱫᱚ ᱚᱱᱟ ᱜᱮ ᱵᱟᱝ ᱵᱩᱡᱩᱜᱚᱜ ᱠᱟᱱᱟ ᱡᱮ ᱪᱮᱜ ᱞᱮᱠᱟ ᱨᱮ ᱦᱚᱭ ᱛᱚ ᱡᱩᱫᱤ ᱠᱚ ᱞᱟᱹᱭ ᱪᱮᱫ ᱞᱮᱠᱟᱨᱮ ᱡᱚᱢ ᱾
ᱦᱟᱸ ᱥᱚᱨᱮᱱ-ᱥᱚᱨᱮᱱ ᱥᱚᱨᱮᱱ-ᱥᱚᱨᱮᱱ ᱢᱟᱱᱰᱤ-ᱢᱟᱱᱰᱤ ᱠᱤᱥᱠᱩ-ᱠᱤᱥᱠᱩ ᱚᱱᱠᱟ ᱠᱚ ᱯᱮᱲᱟ ᱠᱟᱱᱟ ᱟᱯᱮ ᱚᱱᱛᱮ?
ᱦᱮᱸ ᱯᱮᱲᱟ ᱠᱟᱱᱟ᱾
ᱟᱪᱪᱷᱟ᱾ ᱪᱮᱜᱠᱟ ᱠᱚ ᱯᱮᱲᱟ ᱠᱟᱱᱟ ᱢᱟᱱᱮ ᱫᱷᱚᱨᱚᱢ ᱢᱟᱱᱮ ᱡᱟᱦᱟᱸᱭ ᱟᱭᱳᱼᱵᱟᱵᱟ ᱠᱚ ᱛᱤᱸᱜᱩ ᱠᱟᱫ ᱠᱚᱣᱟ ᱥᱮ ᱪᱮᱫᱠᱟ?
ᱵᱟᱝ ᱟᱭᱳᱼᱵᱟᱵᱟ ᱫᱚ ᱟᱭᱳᱼᱵᱟᱵᱟ ᱜᱮ ᱡᱟᱦᱟᱸᱭ ᱟᱭᱳᱼᱵᱟᱵᱟ ᱠᱟᱱ ᱛᱟᱭᱟ ᱩᱱᱤ ᱜᱮ ᱥᱮ ᱫᱷᱚᱨᱢᱚ ᱵᱮᱴᱟ ᱥᱮ ᱫᱷᱚᱨᱢᱚ ᱵᱯᱴᱤ ᱚᱱᱠᱟᱱ ᱠᱟᱛᱷᱟ ᱫᱟ ᱵᱟᱝ ᱠᱟᱱᱟ᱾
ᱟᱪᱪᱷᱟ᱾
ᱢᱟᱱᱮ ᱟᱭᱩ ᱟᱭᱩ-ᱵᱟᱵᱟ
ᱟᱞᱮ ᱱᱚᱱᱛᱮ ᱟᱞᱮ ᱱᱚᱱᱛᱮ ᱫᱚ ᱢᱮᱱᱟᱜᱼᱟ ᱡᱮ ᱡᱩᱫᱤ ᱥᱚᱨᱮᱱ-ᱥᱚᱨᱮᱱ ᱩᱱᱠᱩ ᱫᱚ ᱚᱱᱠᱟ ᱫᱚ ᱵᱟᱠᱚ ᱯᱮᱲᱟᱜ ᱜᱮᱭᱟ ᱠᱤᱱᱛᱩ ᱢᱟᱱᱰᱤ ᱠᱤᱥᱠᱩ ᱡᱚᱠᱷᱚᱡ ᱢᱟᱱᱰᱤ ᱠᱤ ᱦᱚᱭᱛᱚ ᱢᱟᱱᱰᱤ ᱠᱚᱲᱟ ᱟᱨ ᱠᱤᱥᱠᱩ ᱠᱩᱲᱤ ᱠᱚ
ᱦᱩᱸᱸ
ᱢᱟᱱᱮ ᱫᱩᱞᱟᱹᱲ ᱫᱩᱯᱩᱞᱟᱹᱲ ᱠᱟᱫᱟᱠᱤᱱ ᱴᱷᱤᱠ ᱜᱮᱭᱟ ᱱᱩᱠᱤᱱ ᱠᱤᱱ ᱵᱟᱯᱞᱟᱜ ᱞᱟᱹᱜᱤᱫ ᱩᱱ ᱡᱠᱷᱚᱱ ᱪᱮᱫ ᱠᱚ ᱪᱤ ᱠᱟ. ᱭᱟ ᱥᱚᱨᱟᱥᱚᱨᱤ ᱢᱟ ᱵᱟᱝ ᱜᱟᱱᱚᱜᱼᱟ ᱵᱟᱯᱞᱟ ᱛᱚᱠᱷᱚᱱ ᱩᱱᱤ ᱠᱩᱲᱤ ᱜᱤᱫᱽᱨᱟᱹ ᱮᱴᱟᱜ ᱴᱷᱮᱱ ᱠᱚ ᱟᱠᱷᱨᱤᱧᱮᱭᱟ, ᱡᱟᱦᱟᱸᱭ ᱮᱴᱟᱜ ᱢᱟᱱᱮ ᱦᱚᱭᱛᱳ ᱢᱟᱱᱰᱤ ᱠᱤᱥᱠᱩ ᱠᱟᱱᱟ ᱠᱤᱱ ᱩᱱᱤ ᱦᱚᱭᱛᱳ ᱠᱚ ᱟᱠᱷᱨᱤᱧ ᱠᱮᱫᱟ ᱦᱮᱢᱵᱨᱚᱢ ᱴᱷᱮᱱ, ᱟᱫᱚ ᱦᱮᱢᱵᱨᱚᱢ ᱴᱷᱮᱱ ᱠᱚ ᱟᱠᱷᱨᱤᱧ ᱠᱮᱫᱮ ᱠᱷᱟᱱ ᱩᱱᱤᱭᱟᱜ ᱯᱟᱹᱨᱤᱥ ᱪᱮᱧᱡᱽ ᱮᱱ ᱛᱟᱭᱟ, ᱟᱫᱚ ᱵᱟᱯᱞᱟ ᱜᱟᱱᱚᱜᱼᱟ ᱚᱱᱟ ᱛᱟᱞᱟᱛᱮ ᱦᱮᱸ᱾ ᱚᱱᱟ ᱛᱟᱞᱟᱛᱮ ᱟᱫᱚ ᱩᱱᱠᱤᱱ ᱛᱟᱞᱟᱨᱮ ᱟᱫᱚ ᱵᱟᱯᱞᱟ ᱥᱟᱹᱜᱟᱹᱭ ᱴᱟᱜ ᱫᱚ ᱜᱟᱱᱚᱜᱼᱟ᱾
ᱦᱚᱸ ᱟᱞᱮ ᱠᱤᱥᱠᱩ ᱠᱤᱥᱠᱩ ᱫᱚ ᱢᱟᱱᱮ ᱠᱤᱥᱠᱩ ᱠᱤᱥᱠᱩ ᱫᱚ ᱵᱟᱝ ᱦᱩᱭ ᱞᱮᱱᱟ ᱚᱱᱟ ᱫᱚ ᱢᱟᱱᱮ ᱠᱚ ᱟᱠᱷᱨᱤᱧ ᱠᱮᱫᱮᱭᱟ ᱢᱟᱱᱮ ᱦᱟᱹᱱᱠᱩᱣᱟᱜ ᱡᱟᱹᱛ ᱨᱮᱠᱚ ᱛᱩᱞᱟᱹᱣ ᱠᱮᱫᱮᱭᱟ ᱛᱟᱭᱛᱚ?
ᱦᱚᱭ ᱡᱟᱹᱛ ᱨᱮᱠᱚ ᱛᱩᱞᱟᱹᱣ ᱠᱚᱣᱟ ᱛᱚᱵᱮ ᱜᱟᱱᱚᱜᱼᱟ, ᱵᱟᱝᱠᱷᱟᱱ ᱫᱚ ᱟᱫᱚ ᱟᱢᱮᱢ ᱞᱟᱹᱭᱫᱟ ᱟᱯᱮ ᱚᱱᱛᱮ ᱫᱚ ᱟᱭᱳᱼᱵᱟᱵᱟ ᱦᱚᱸ ᱵᱟᱠᱚ ᱪᱮᱧᱡᱽ ᱠᱚᱣᱟ ᱪᱮᱫ ᱨᱮᱦᱚᱸ ᱵᱟᱝ, ᱠᱤᱱᱛᱩ ᱱᱚᱝᱠᱟ ᱞᱮᱠᱷᱟᱱ ᱫᱚ ᱢᱟᱱᱮ ᱡᱟᱹᱛᱼᱡᱟᱹᱛ ᱜᱮᱛᱚ ᱯᱮᱲᱟᱜ ᱠᱟᱱᱟ᱾ ᱥᱮ ᱯᱟᱹᱨᱤᱥ ᱯᱟᱹᱨᱤᱥ ᱜᱮᱛᱚ ᱠᱚ ᱯᱮᱲᱟᱜ ᱠᱟᱱᱟ ᱯᱟᱹᱨᱤᱥ ᱯᱟᱹᱨᱤᱥ ᱠᱚ ᱯᱮᱲᱟᱜ ᱠᱟᱱᱟ ᱡᱟᱹᱛ ᱫᱚ ᱦᱳᱭ ᱠᱤᱱᱛᱩ ᱱᱚᱣᱟ ᱫᱚ ᱩᱱᱟᱹᱜ ᱴᱟᱜ ᱫᱚ ᱵᱟᱝ ᱵᱷᱟᱹᱜᱤᱭᱟ ᱥᱮ ᱪᱮᱫ ᱥᱟᱶᱛᱟ ᱥᱟᱶ ᱥᱟᱱᱛᱟᱲ ᱥᱟᱶᱛᱟ ᱨᱮ ᱢᱤᱫᱴᱟᱝ ᱟᱹᱨᱤᱪᱟᱹᱞᱤ ᱥᱮ ᱞᱟᱭᱞᱟᱠᱪᱟᱨ ᱠᱚ ᱢᱮᱱᱟᱜ ᱟᱛᱚ, ᱦᱮᱸ ᱥᱮ ᱵᱟᱝ?
ᱦᱮᱸ ᱦᱮᱸ᱾
ᱠᱤᱱᱛᱩ ᱱᱚᱣᱟ ᱥᱚᱨᱮᱱ-ᱥᱚᱨᱮᱱ ᱱᱚᱣᱟ ᱯᱟᱹᱨᱤᱥ ᱛᱟᱞᱟᱨᱮ ᱥᱮ ᱢᱟᱱᱰᱤ-ᱢᱟᱱᱰᱤ ᱠᱤᱥᱠᱩ-ᱠᱤᱥᱠᱩ ᱦᱮᱢᱵᱨᱚᱢ-ᱦᱮᱢᱵᱨᱚᱢ ᱩᱱᱠᱩ ᱠᱚ ᱛᱟᱞᱟᱨᱮ ᱱᱚᱣᱟ ᱠᱚ ᱥᱟᱹᱜᱟᱹᱭ ᱫᱚ ᱵᱟᱝ ᱜᱟᱱᱚᱜ ᱜᱮᱭᱟ᱾ ᱠᱤᱱᱛᱩ ᱱᱤᱛᱳᱜ ᱠᱚ ᱱᱤᱛᱚᱜ ᱠᱚ ᱪᱚᱞ ᱟᱹᱜᱩ ᱠᱟᱫᱟ ᱱᱚᱣᱟ ᱫᱚ ᱠᱤᱱ ᱛᱩ ᱩᱱᱟᱹᱜᱴᱟ ᱫᱚ ᱟᱵᱚᱱᱟᱜ ᱥᱟᱱᱛᱟᱲ ᱥᱟᱶᱛᱟ ᱨᱮ ᱢᱤᱫᱴᱟᱝ ᱵᱷᱟᱜᱤ ᱫᱤᱥ-ᱦᱩᱫᱤᱥ ᱮ ᱪᱟᱞ ᱮᱫᱟ ᱱᱚᱝᱠᱟᱱ ᱠᱟᱛᱷᱟ ᱫᱚ ᱵᱟᱝ ᱠᱟᱱᱟ᱾ ᱵᱟᱹᱲᱤᱡ ᱫᱤᱥ ᱦᱩᱫᱤᱥ ᱜᱮ ᱪᱟᱞᱮᱫᱟ ᱦᱮᱸ ᱥᱮ ᱵᱟᱝ ᱾
ᱟᱫᱚ ᱛᱟᱦᱚᱞᱮ ᱜᱚᱝᱠᱮ ᱚᱱᱟ ᱫᱚ ᱢᱟᱱᱮ ᱪᱮᱫ ᱞᱮᱠᱟ ᱨᱮ ᱟᱨᱠᱤ ᱱᱚᱜᱼᱚᱭ ᱡᱮ ᱡᱟᱦᱟᱸᱭ ᱠᱚ ᱵᱟᱯᱞᱟᱜ ᱠᱟᱱᱟ ᱦᱮᱸ ᱥᱮ ᱪᱮᱫᱟᱜ ᱵᱟᱵᱚᱱ ᱵᱟᱯᱞᱟᱜᱼᱟ ᱾ ᱡᱩᱫᱤ ᱵᱤᱱ ᱞᱟᱹᱭ ᱠᱮᱭᱟ ᱠᱟᱹᱴᱤᱡ
ᱟᱵᱚ ᱟᱹᱫᱤᱵᱟᱹᱥᱤ
ᱟᱵᱚ ᱟᱹᱫᱤᱵᱟᱹᱥᱤ ᱢᱩᱫᱽᱨᱮ ᱥᱟᱱᱛᱟᱲ ᱜᱮ ᱡᱟᱹᱥᱛᱤ ᱡᱟᱹᱥᱛᱤᱭᱟᱠᱚ ᱴᱷᱤᱠ ᱜᱮᱭᱟ ᱱᱚᱝᱠᱟᱱ ᱡᱮ ᱠᱳᱱᱳ ᱤᱭᱟᱹ ᱵᱟᱹᱪᱩᱜᱼᱟ, ᱡᱮ ᱟᱢ ᱱᱩᱭ ᱥᱟᱞᱟᱜ ᱜᱮ ᱵᱟᱯᱞᱟ ᱦᱩᱭᱩᱜ ᱛᱟᱢᱟ ᱾ ᱧᱮᱞ ᱧᱮᱯᱮᱞ ᱠᱟᱛᱮᱱ ᱠᱚ ᱵᱟᱯᱞᱟᱜ ᱠᱟᱱᱟ᱾ ᱧᱮᱞ ᱧᱮᱯᱮᱞ ᱠᱟᱛᱮᱱ ᱛᱚ ᱚᱱᱠᱟᱱ ᱯᱟᱹᱨᱤᱥ ᱨᱮ ᱪᱮᱫᱟᱜ ᱠᱚ ᱪᱟᱞᱟᱜᱼᱟ ᱚᱱᱟ ᱢᱤᱫᱴᱟᱝ ᱠᱟᱛᱷᱟ ᱾
ᱚᱱᱠᱟᱱ ᱯᱟᱹᱨᱤᱥ ᱨᱮ ᱥᱟᱹᱜᱟᱹᱭ ᱛᱚᱯᱚᱞ ᱜᱮ ᱵᱟᱝ ᱫᱚᱨᱠᱟᱨᱟ ᱾ ᱵᱟᱝ ᱠᱷᱟᱱ ᱫᱚ ᱡᱩᱫᱤ ᱫᱩᱞᱟᱹᱲ ᱫᱟᱠᱤᱱ ᱫᱩᱞᱟᱹᱲ ᱞᱮᱠᱷᱟᱱ ᱫᱚ ᱟᱫᱚ ᱚᱱᱟ ᱫᱚ ᱮᱴᱟᱜ ᱡᱟᱹᱛ ᱨᱮ ᱨᱟᱠᱟᱵ ᱦᱩᱭᱩᱜᱼᱟ, ᱩᱱᱤ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱾ ᱵᱟᱝ ᱠᱷᱟᱱ ᱫᱚ ᱢᱟᱱᱮ ᱫᱩᱞᱟᱹᱲ ᱜᱮ ᱵᱟᱝ ᱜᱟᱱᱚᱜᱼᱟ, ᱩᱱᱠᱤᱱ ᱛᱟᱞᱟᱨᱮ ᱾ ᱤᱧ ᱡᱟᱹᱧ ᱢᱚᱱᱮᱭᱟ᱾ ᱢᱟᱱᱮ ᱡᱮᱦᱮᱛᱩ ᱯᱟᱹᱨᱤᱥ, ᱯᱟᱹᱨᱤᱥ ᱥᱟᱱᱛᱟᱲ ᱥᱟᱶᱛᱟ ᱨᱮᱱᱟᱜ ᱢᱤᱫᱴᱟᱝ ᱟᱹᱨᱤ ᱟᱹᱨᱤᱪᱟᱹᱞᱤ ᱢᱮᱱᱟᱜᱼᱟ, ᱥᱟᱱᱛᱟᱲ ᱥᱟᱶᱛᱟ ᱨᱮᱱᱟᱜ ᱟᱹᱨᱤᱪᱟᱹᱞᱤ ᱛᱮᱜᱮᱢ ᱵᱟᱯᱞᱟᱜ ᱠᱟᱱᱟ ᱾ ᱛᱚᱵᱮ ᱱᱚᱣᱟ ᱠᱟᱹᱢᱤ ᱫᱚ ᱤᱧ ᱫᱚ ᱵᱷᱟᱹᱜᱤ ᱵᱮᱥ ᱫᱚ ᱵᱟᱹᱧ ᱢᱚᱱᱮᱭᱟ ᱾
ᱚᱱᱟ ᱢᱟ ᱜᱚᱝᱠᱮ ᱱᱟᱯᱟᱭ ᱠᱟᱛᱷᱟ ᱜᱮᱭᱟ, ᱛᱚ ᱤᱧᱟᱹᱜ ᱢᱚᱱᱮ ᱨᱮ ᱢᱤᱫᱴᱟᱝ ᱠᱩᱠᱞᱤ ᱦᱤᱡᱩᱜ ᱠᱟᱱᱟ ᱟᱨᱠᱤ ᱦᱮᱸ ᱥᱮ ᱾ ᱟᱫᱚ ᱱᱚᱝᱠᱟ ᱠᱟᱱᱟ ᱡᱮ ᱠᱩᱠᱞᱤ ᱫᱚ ᱚᱱᱮ ᱡᱮᱢ ᱞᱟᱹᱭ ᱠᱮᱫᱟ ᱡᱮ ᱡᱟᱦᱟᱸ ᱫᱚ ᱵᱟᱝ ᱜᱟᱱᱚᱜ ᱛᱟᱵᱚᱱᱟ ᱦᱮᱸ ᱚᱱᱟ ᱢᱟ ᱟᱹᱰᱤ ᱱᱟᱯᱟᱭ ᱠᱟᱛᱷᱟ ᱜᱮ ᱾ ᱴᱷᱤᱠ ᱜᱤᱧ ᱢᱚᱱᱮᱭᱟ, ᱠᱤᱱᱛᱩ ᱢᱮᱱᱠᱷᱟᱱ ᱪᱮᱫᱟᱜ ᱵᱟᱝ ᱜᱟᱱᱚᱜ ᱛᱟᱵᱚᱱᱟ ᱥᱮ ᱪᱮᱫᱟᱜ ᱚᱱᱠᱟ ᱠᱟᱨᱚᱱ ᱴᱟᱜ ᱪᱮᱫ ᱵᱟᱲᱟᱭ ᱾
ᱟᱫᱚ ᱚᱱᱤᱧ ᱞᱮᱭᱟᱜ ᱢᱮᱭᱟ, ᱡᱟᱦᱟᱸ ᱛᱤᱱᱟᱹᱧ ᱵᱟᱲᱟᱭ ᱛᱟᱦᱮᱸᱜ ᱤᱧ ᱫᱚ ᱱᱚᱣᱟᱧ ᱵᱟᱲᱟᱭ ᱛᱟᱦᱮᱸᱜ ᱾ ᱡᱮ ᱡᱟᱦᱟᱸ ᱫᱚ ᱚᱱᱮᱧ ᱞᱟᱹᱭᱟᱫ ᱞᱮᱭᱟ ᱮᱱᱟᱝ ᱫᱚ ᱦᱮᱸ ᱥᱮ ᱾
ᱦᱮᱸ ᱾
ᱟᱫᱚ ᱟᱢ ᱟᱫᱚ ᱛᱤᱱᱟᱹᱜ ᱴᱟᱜ ᱤᱧ ᱴᱷᱤᱠᱤᱧ ᱵᱟᱲᱟᱭᱟ ᱥᱮ ᱵᱷᱩᱞᱤᱧ ᱵᱟᱲᱟᱭᱟ ᱟᱨᱠᱤ ᱚᱱᱟ ᱜᱮ ᱠᱟᱹᱴᱤᱡ ᱟᱢ ᱪᱤᱠᱟᱢ ᱵᱟᱲᱟᱭᱟ ᱟᱢᱟᱜ
ᱢᱟᱱᱮ ᱪᱮᱫ ᱞᱟᱹᱜᱤᱫ ᱛᱮ ᱚᱱᱠᱟᱱᱟᱜ ᱠᱚ ᱞᱟᱹᱭ ᱞᱮᱫᱟ, ᱥᱮ ᱯᱟᱹᱦᱤᱞ ᱦᱟᱯᱲᱟᱢ ᱠᱚ ᱪᱮᱫᱟᱜ ᱚᱱᱠᱟ ᱠᱚ ᱞᱟᱹᱭ ᱞᱮᱫᱟ ᱾ ᱦᱮᱸ ᱥᱮ ᱡᱮ ᱵᱟᱝ ᱜᱟᱱᱚᱜᱼᱟ, ᱢᱤᱫᱴᱟᱝ ᱯᱟ. ᱨᱤᱥ ᱛᱮ ᱪᱮᱫᱟᱜ ᱵᱟᱵᱚᱱ ᱵᱟᱯᱞᱟᱜᱼᱟ᱾ ᱡᱟᱦᱟᱸ ᱵᱟᱝ ᱡᱟᱦᱟᱸᱟᱱᱠᱟ ᱠᱟᱨᱚᱱ ᱢᱮᱱᱟᱜᱼᱟ᱾
ᱦᱮᱸ ᱱᱚᱣᱟ ᱫᱚ ᱟᱹᱰᱤ ᱥᱮᱫᱟᱭ ᱠᱷᱚᱱ ᱜᱮ ᱦᱮᱡ ᱟᱹᱜᱩ ᱾ ᱡᱮ ᱢᱟᱱᱰᱤ ᱠᱤᱥᱠᱩ ᱠᱚᱫᱚ ᱵᱟᱠᱚ ᱯᱮᱲᱟᱜᱼᱟ, ᱱᱚᱣᱟ ᱪᱮᱫ ᱠᱷᱟᱹᱛᱤᱨ ᱵᱟᱠᱚ ᱯᱮᱲᱟᱜᱼᱟ, ᱚᱱᱟ ᱦᱚᱸ ᱱᱚᱣᱟ ᱨᱮᱱᱟᱜ